ᱦᱮᱞᱳ ᱟᱸᱡᱚᱢᱚᱜ ᱠᱟᱱᱟ ᱨᱚᱲ? ᱦᱮᱸ ᱞᱟᱹᱭ ᱫᱟᱞᱤᱧ ᱠᱚᱞ ᱟᱸᱡᱚᱢᱚᱜ ᱠᱟᱱᱟ ᱥᱮ ᱵᱟᱝ? ᱦᱮᱸ ᱞᱟᱹᱭ ᱫᱟᱞᱤᱧ ᱨᱚᱲ ᱟᱸᱡᱚᱢᱚᱜ ᱠᱟᱱᱟ? ᱦᱮᱞᱳ ᱨᱚᱲ ᱟᱡᱚᱢᱜ ᱠᱟᱱᱟ?
ᱦᱮᱸ ᱜᱚᱝᱠᱮ ᱟᱸᱡᱚᱢ ᱠᱟᱱᱟ ᱟᱞᱤᱧᱟᱜ ᱨᱚᱲ ᱯᱩᱥᱴᱟᱹᱣ ᱟᱧᱡᱚᱢᱚᱜ ᱠᱟᱱᱟ?
ᱟᱸᱡᱚᱢᱚᱜ ᱠᱟᱱᱟ, ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ᱾
ᱟᱹᱞᱤᱧᱟᱜ ᱵᱤᱱ ᱟᱸᱡᱚᱢ ᱫᱟᱛᱚ ᱦᱮᱸ ᱜᱚᱝᱠᱮ ᱾ ᱵᱮᱥ ᱵᱟᱲ ᱜᱮ ᱟᱫᱚ ᱚᱠᱟᱨᱮ ᱢᱮᱱᱟᱜ ᱵᱮᱱᱟ ᱜᱚᱢᱠᱮ ᱛᱟᱦᱚᱞᱮ?
ᱚᱲᱟᱜ ᱠᱚᱨᱮ ᱜᱮ ᱱᱤᱛᱚᱜ ᱫᱚ ᱟᱹᱵᱤᱱ ᱫᱚ?
ᱟᱞᱤᱧ ᱫᱚ ᱱᱚᱜ-ᱚᱭ ᱢᱳᱲ ᱥᱮᱫ ᱞᱤᱧ ᱦᱮᱡ ᱮᱱᱟ ᱟᱞᱮ ᱟᱫᱚ ᱚᱲᱟᱜ ᱨᱮᱞᱤᱧ ᱪᱟᱞᱟᱜ ᱠᱟᱱᱟ ᱟᱨᱠᱤ ᱟᱫᱚ ᱠᱟᱹᱢᱤ ᱠᱚ ᱱᱚᱣᱟ ᱠᱟᱹᱢᱤ ᱠᱟᱡᱽ ᱠᱚ ᱪᱟᱥ ᱠᱟᱹᱢᱤ ᱫᱚ ᱛᱚ ᱛᱟᱦᱚᱞᱮ ᱞᱚᱜᱚᱱ ᱜᱮ ᱚᱲᱟᱜ ᱥᱮᱫ ᱪᱟᱞᱟᱜ ᱦᱩᱭᱩᱜ-ᱟ᱾ ᱠᱤᱫᱩᱜ ᱵᱟᱲᱟ ᱠᱚ ᱦᱩᱭᱩᱜ-ᱟ ᱞᱚᱜᱚᱱ ᱜᱟᱯᱟ ᱥᱮᱛᱟᱜ ᱨᱮ ᱦᱚᱸ ᱵᱮᱨᱮᱫ ᱦᱩᱭᱩᱜ-ᱟ ᱛᱚ ᱠᱟᱹᱢᱤ ᱡᱩᱢᱤᱱ ᱠᱚ ᱢᱮᱱᱟᱜ ᱢᱮᱱᱟᱜ-ᱟ᱾
ᱦᱩᱸ ᱦᱩᱸ᱾
ᱯᱚᱨᱥᱠᱟᱨ ᱧᱚᱜ ᱾
ᱛᱟᱦᱚᱞᱮ ᱪᱟᱥ ᱠᱟᱹᱢᱤ ᱮᱛᱚᱦᱚᱵ ᱟᱠᱟᱱ ᱛᱟᱯᱮ ᱜᱮᱭᱟ?
ᱦᱮᱸ ᱜᱚᱝᱠᱮ ᱪᱟᱥ ᱠᱟᱹᱢᱤ ᱮᱛᱚᱦᱚᱵ ᱠᱟᱱ ᱛᱟᱞᱮᱭᱟ᱾
ᱪᱟᱥᱠᱚ ᱪᱟᱞᱟᱜ ᱠᱟᱱ ᱜᱮᱭᱟ ᱦᱩᱲᱩ ᱠᱚ ᱱᱚᱜ-ᱚᱭ ᱠᱚ ᱨᱚᱦᱚᱭ ᱤᱫᱤᱭᱮᱫ ᱜᱮᱭᱟ ᱟᱫᱚᱢ ᱠᱚᱫᱚ ᱠᱚ ᱥᱤᱭᱜ ᱜᱮᱭᱟ ᱛᱟᱞᱮᱭᱟ ᱮᱠᱷᱚᱱᱳ ᱦᱮᱸ᱾ ᱟᱫᱚ ᱱᱟᱜ ᱠᱷᱟᱱ ᱪᱟᱥᱵᱟᱥ ᱨᱮᱱᱟᱜ ᱵᱮᱯᱟᱨ ᱵᱤᱧ ᱵᱩᱡᱮᱫ ᱜᱮᱭᱟ ᱫᱟᱜ ᱡᱟᱹᱲᱤ ᱠᱚ ᱵᱟᱝ ᱛᱟᱦᱮᱸ ᱞᱮᱱᱠᱷᱟᱱ ᱡᱟᱦᱟᱸ ᱞᱮᱠᱟ ᱠᱟᱹᱢᱤ ᱠᱚᱨᱮ ᱟᱱᱟᱴᱚᱜ ᱜᱮᱭᱟ ᱥᱮᱞᱚ ᱠᱚᱦᱚᱸ ᱚᱱᱠᱟ ᱵᱟᱹᱱᱩᱱ-ᱟ ᱱᱚᱣᱟ ᱠᱚᱨᱮ ᱫᱚ
ᱟᱪᱪᱷᱟ ᱟᱪᱪᱷᱟ ᱟᱞᱮ ᱥᱮᱫ ᱦᱚᱸ ᱜᱚᱝᱠᱮ ᱚᱱᱠᱟᱜ ᱜᱮ᱾ ᱟᱨ ᱟᱞᱮ ᱦᱚᱸ ᱵᱤᱨ ᱫᱤᱥᱚᱢ ᱟᱞᱮ ᱥᱮᱫ ᱦᱚᱸ ᱚᱱᱠᱟ ᱜᱮ ᱥᱮᱞᱳ ᱠᱚ ᱥᱤᱞᱳ ᱫᱚ ᱵᱟᱹᱱᱩᱜ-ᱟ ᱦᱩᱭᱩᱜ-ᱟ ᱥᱮᱨᱢᱟ ᱡᱟᱹᱲᱤ ᱚᱱᱟ ᱛᱮᱜᱮ ᱟᱨᱠᱤ ᱞᱮ ᱪᱟᱥ-ᱟ᱾ ᱦᱮᱸ ᱛᱟᱦᱚᱞᱮ ᱪᱟᱥ ᱠᱟᱹᱢᱤ ᱫᱚ ᱛᱤᱱ ᱡᱷᱟᱹᱞ ᱜᱚᱝᱠᱮ ᱦᱩᱭ ᱠᱟᱱ ᱛᱟᱵᱤᱱᱟ?
ᱦᱩᱭ ᱠᱟᱱ ᱛᱟᱞᱤᱧ ᱢᱳᱚᱴᱟᱢᱩᱴᱤ ᱱᱤᱭᱟᱹ ᱪᱷᱚᱴ ᱫᱚ ᱵᱮᱥ ᱜᱮ᱾ ᱡᱟᱹᱲᱤ ᱵᱟᱲᱟ ᱠᱮᱫ ᱛᱮ ᱪᱟᱥ ᱠᱟᱹᱢᱤ ᱠᱟᱹᱴᱤᱡ ᱞᱟᱦᱟ ᱧᱚᱜ ᱟᱠᱟᱱ ᱛᱟᱞᱮ ᱜᱮᱭᱟ ᱯᱮ ᱯᱩᱱ ᱢᱟᱦᱟ ᱟᱨ ᱟᱨ ᱵᱟᱹᱠᱤ ᱢᱮᱱᱟᱜ-ᱟ ᱤᱱᱟᱹ ᱤᱱᱟᱹ ᱛᱟᱞᱟ ᱨᱮᱜᱮ ᱠᱩᱲᱟᱹᱜ-ᱟ ᱚᱱᱠᱟ ᱜᱮᱮ ᱢᱚᱱᱮ ᱦᱩᱭᱩᱜ ᱠᱟᱱᱟ ᱛᱚ
ᱟᱪᱪᱷᱟ ᱪᱷᱟ ᱟᱞᱮ ᱥᱮᱫ ᱦᱚᱸ ᱚᱱᱠᱟᱜᱮ ᱟᱞᱮ ᱫᱚᱼᱼ ᱢᱟᱱᱮ ᱵᱟᱹᱭᱦᱟᱹᱲ ᱠᱚᱫᱚᱞᱮ ᱪᱟᱵᱟᱣ ᱠᱟᱫ ᱜᱮᱭᱟ ᱟᱨ ᱜᱷᱩᱴᱩ ᱠᱚᱫᱚ ᱢᱮᱱᱟᱜ ᱞᱮ ᱜᱮᱭᱟ ᱟᱫᱚᱼᱼ ᱛᱩᱝ ᱥᱮᱨᱢᱟ ᱡᱟᱹᱲᱤ ᱦᱚᱸ ᱵᱟᱭ ᱡᱟᱹᱲᱤ
ᱟᱸ
ᱱᱚᱣᱟ ᱠᱟᱡᱮᱨ ᱼᱼ
ᱛᱟᱞᱮᱥ
ᱟᱪᱪᱷᱟ ᱟᱪᱪᱷᱟ ᱟᱫᱚ ᱛᱟᱦᱞᱮ ᱱᱟᱹᱭ ᱜᱟᱰᱟ ᱠᱚᱫᱚ ᱛᱤᱱᱟᱹᱜ ᱥᱟᱸᱜᱤᱧ ᱜᱮᱭᱟ ᱟᱯᱮ ᱚᱸᱰᱮ ᱠᱷᱚᱱ, ᱟᱛᱩ ᱠᱷᱚᱱ ᱟᱨᱠᱤ
ᱱᱟᱹᱭ ᱜᱟᱰᱟ ᱠᱚᱫᱚ ᱥᱩᱨ ᱜᱮᱭᱟ ᱜᱚᱝᱠᱮ ᱟᱫᱚ ᱱᱟᱹᱭᱼᱼ
ᱥᱩᱨ ᱜᱮᱭᱟ᱾
ᱛᱮ ᱚᱱᱠᱟ ᱱᱟᱹᱭ ᱫᱚ ᱵᱟᱝ ᱢᱚᱴᱟᱢᱩᱴᱤ ᱢᱤᱫᱴᱟᱝ ᱢᱤᱫᱴᱟᱝ ᱵᱟᱸᱫ ᱢᱮᱱᱟᱜ ᱛᱟᱞᱮᱭᱟ ᱟᱹᱰᱤ ᱪᱮᱛᱟᱱ ᱨᱮ ᱚᱱᱟ ᱪᱮᱛᱟᱱ ᱚᱱᱟ